ᱦᱩᱸ
ᱥᱟᱹᱜᱩᱱ ᱥᱮᱛᱟᱜ
ᱦᱮᱸ ᱢᱟ ᱥᱟᱹᱜᱩᱱ ᱥᱮᱛᱟᱜ
ᱪᱮᱫ ᱞᱮᱠᱟ ᱱᱟᱯᱟᱭ ᱵᱟᱲᱟ ᱜᱮᱛᱚ ᱞᱮ ᱡᱟ ᱩᱫᱽᱜᱟᱹᱨ ᱠᱟᱱᱟ ᱜᱩᱢᱟᱱ ᱫᱟ ᱦᱚᱲᱢᱚ ᱡᱤᱣᱤ ᱠᱚᱜᱮ ᱱᱟᱯᱟᱭ ᱵᱟᱝ ᱟᱴᱠᱟᱨᱚᱜ ᱟᱯᱮ ᱥᱮᱱ ᱫᱚ ᱡᱷᱚᱢᱚᱨ ᱫᱟᱲᱤ ᱠᱚ ᱡᱷᱚᱢᱚᱨ ᱫᱟᱜ ᱡᱟᱹᱲᱤ ᱠᱚ ᱦᱩᱭᱩᱜ ᱠᱟᱱᱟ ᱥᱮ ᱪᱮᱫ ᱞᱮᱠᱟ?
ᱱᱤᱛᱚᱜ ᱦᱚᱸ ᱩᱫᱽᱜᱟᱹᱨ ᱠᱟᱱᱟ ᱟᱞᱮ ᱥᱮᱫ ᱢᱟ ᱱᱤᱛᱚᱜ ᱥᱮᱛᱟᱜ ᱥᱮᱛᱟᱜ ᱜᱮ ᱟᱹᱰᱤ ᱡᱳᱨ ᱫᱟᱜ ᱡᱟᱹᱲᱤ ᱠᱮᱫᱟᱭ᱾
ᱚᱸᱻ
ᱟᱹᱰᱤ ᱡᱳᱨ ᱜᱮ ᱫᱟᱜ ᱡᱟᱹᱲᱤᱭᱮᱱᱟ ᱠᱷᱮᱛ ᱵᱟᱹᱫᱽ ᱠᱚ ᱟᱨ ᱰᱚᱵᱷᱟᱜ ᱠᱚ ᱯᱮᱨᱮᱡ ᱜᱚᱫ ᱠᱟᱫᱟ᱾
ᱟᱸᱻ
ᱛᱚᱵᱮ ᱟᱯᱮ ᱫᱚ ᱦᱩᱲᱩ ᱜᱟᱹᱪᱷᱤ ᱵᱷᱟᱜᱤ ᱜᱮ ᱦᱩᱭᱩᱜᱼᱟ ᱯᱟᱞᱮ ᱩᱱᱟᱹᱜ ᱫᱟᱜ ᱟᱯᱮ ᱠᱟᱱᱟ᱾
ᱦᱩᱭᱩᱜ ᱟ ᱥᱮ ᱵᱟᱝ ᱦᱤᱭᱩᱜᱟ, ᱥᱮ ᱱᱤᱛ ᱨᱮᱜᱮ ᱫᱟᱜ ᱪᱟᱵᱟ ᱠᱟᱜ ᱠᱟᱱᱟᱭ᱾ ᱱᱤᱛᱚᱜ ᱛᱚᱞᱟ ᱞᱟᱜᱤᱫ ᱛᱚᱞᱟ ᱜᱮ ᱵᱟᱭ ᱛᱚᱞᱟ ᱦᱚᱪᱚᱣᱟᱞᱮ ᱠᱟᱱᱟ ᱩᱱᱟᱹᱜ ᱮ ᱫᱟᱜ ᱮᱫᱟ᱾
ᱦᱮᱸ ᱠᱟᱛᱷᱟ ᱫᱚ ᱛᱚᱞᱟ ᱜᱮ ᱵᱟᱭ ᱛᱚᱞᱟ ᱦᱚᱪᱚ ᱠᱷᱟᱱ ᱫᱚ ᱪᱤᱠᱟᱛᱮ ᱦᱩᱲᱩ ᱫᱚ ᱦᱩᱭᱩᱜᱼᱟ᱾
ᱦᱩᱸ
ᱚᱱᱟ ᱛᱚᱞᱟ ᱵᱟᱝ ᱛᱚᱞᱟ ᱞᱮᱠᱷᱟᱱ ᱫᱚ ᱪᱮᱫ ᱱᱚᱝᱠᱟᱱ ᱡᱤᱱᱤᱥ ᱫᱚ ᱵᱟᱝ ᱠᱟᱱᱟ ᱡᱮ ᱠᱤᱨᱤᱧ ᱟᱹᱠᱷᱨᱤᱧ ᱛᱮ ᱧᱟᱢᱚᱜᱼᱟ ᱚᱱᱟ ᱫᱚ ᱵᱮᱱᱟᱣ ᱡᱤᱱᱤᱥ ᱠᱟᱱᱟ᱾ ᱚᱱᱟ ᱚᱠᱛᱚ ᱨᱮ ᱮᱨ ᱚᱨ ᱦᱩᱭᱩᱜ ᱚᱠᱛᱚ ᱨᱮ ᱦᱩᱭᱩᱜ ᱪᱟᱭ ᱛᱟᱨᱯᱚᱨᱮ ᱦᱩᱲᱩ ᱨᱚᱦᱚᱭᱚᱜᱼᱟ ᱟᱨ ᱵᱟᱝᱠᱷᱟᱱ ᱢᱟ ᱵᱟᱝ ᱦᱩᱭᱩᱜ ᱟᱥᱮ᱾
ᱟᱨ ᱵᱟᱝ ᱨᱚᱦᱚᱭ ᱞᱮᱱᱠᱷᱟᱱ ᱟᱹᱰᱤ ᱡᱟᱞᱟ ᱵᱟᱦᱨᱮ ᱫᱤᱥᱚᱢ ᱱᱟᱞᱦᱟ ᱛᱩᱢᱟᱹᱟᱞ ᱪᱟᱞᱟᱜ ᱞᱟᱜᱟᱜᱼᱟ᱾
ᱦᱸ
ᱪᱟᱥᱼᱵᱟᱥ ᱵᱷᱚᱨᱥᱟ ᱜᱮᱛᱚ ᱟᱹᱛᱩ ᱫᱤᱥᱚᱢ ᱦᱚᱲᱟᱜ ᱫᱚ ᱡᱤᱭᱚᱱ ᱠᱷᱟᱸᱰᱟᱜ ᱠᱟᱱᱟ᱾
ᱵᱟᱝ ᱥᱮᱨᱢᱟ ᱨᱮ ᱢᱤᱫ ᱫᱷᱟᱣ ᱵᱟᱨ ᱫᱷᱟᱣ ᱵᱟᱝ ᱨᱮᱦᱚᱸ ᱵᱚᱨᱚ ᱦᱩᱲᱩ ᱵᱟᱝ ᱨᱮᱦᱚᱸ ᱢᱤᱫ ᱫᱷᱟᱣ ᱫᱚ ᱦᱩᱲᱩ ᱫᱚ ᱨᱚᱦᱚᱭ ᱜᱮ ᱞᱟᱜᱟᱜᱼᱟ ᱵᱟᱝ ᱨᱚᱦᱚᱭ ᱞᱮᱠᱷᱟᱱ ᱫᱚ ᱠᱤᱨᱤᱧ ᱟᱠᱷᱨᱤᱧ ᱠᱟᱛᱮᱫ ᱪᱷᱟᱛᱤᱠ ᱠᱚ ᱞᱮᱠᱟ ᱫᱚ ᱚᱦᱚ ᱵᱚᱱ ᱡᱚᱢ ᱠᱮᱭᱟ ᱟᱵᱚ ᱟᱹᱫᱤᱵᱟᱥᱤ ᱠᱚᱫᱚ ᱾ ᱱᱚᱣᱟ ᱡᱟᱦᱟᱸ ᱢᱮᱱᱟᱜᱼᱟ ᱱᱚᱣᱟ ᱫᱚ ᱥᱮᱨᱢᱟ ᱨᱮᱱᱟᱜ ᱢᱤᱫ ᱥᱮᱨᱢᱟ ᱨᱮᱱᱟᱜ ᱞᱟᱡ ᱫᱟᱠᱟ ᱠᱟᱱᱟ ᱱᱚᱣᱟ ᱫᱚ᱾ ᱨᱚᱦᱚᱭ ᱜᱮ ᱞᱟᱹᱠᱛᱤ ᱢᱮᱱᱟᱜᱼᱟ ᱵᱟᱝ᱾ ᱠᱷᱟᱱ ᱜᱷᱟᱨᱚᱸᱡᱽ ᱨᱮᱱ ᱩᱱᱟᱹᱜ ᱦᱚᱲ ᱠᱤᱨᱤᱧ ᱟᱹᱠᱷᱨᱤᱧ ᱠᱟᱛᱮᱫ ᱠᱤᱨᱤᱧ ᱟᱹᱜᱩ ᱠᱟᱛᱮᱫ ᱫᱚ ᱵᱟᱝ ᱡᱚᱢᱟᱜ ᱮᱢ ᱫᱟᱲᱮᱭᱟᱠᱚ ᱦᱩᱭᱩᱜᱼᱟ ᱜᱤᱫᱟᱹᱨ ᱯᱤᱫᱟᱹᱨ ᱜᱚᱜᱚᱼᱵᱟᱵᱟ᱾
ᱦᱩᱸ ᱟᱨ ᱟᱹᱛᱩ ᱫᱤᱥᱚᱢ ᱨᱮᱱ ᱧᱮᱞ ᱢᱮ ᱢᱤᱫᱴᱤᱡ ᱟᱵᱚ ᱜᱷᱟᱨᱚᱸᱡᱽ ᱨᱮ ᱦᱳᱭᱛᱚ ᱢᱚᱬᱮ ᱦᱚᱲ ᱦᱮᱱᱟᱜ ᱵᱚᱱᱟ ᱛᱟᱨ ᱢᱚᱫᱽᱫᱷᱮ ᱢᱤᱫ ᱦᱚᱲ ᱥᱮ ᱢᱤᱫ ᱦᱚᱲᱟᱜ ᱜᱮ ᱠᱟᱹᱢᱤ ᱠᱟᱱᱟ᱾ ᱟᱨ ᱟᱹᱛᱩ ᱫᱤᱥᱚᱢ ᱨᱮ ᱡᱮ ᱚᱱᱠᱟᱱ ᱠᱟᱹᱢᱤ ᱫᱚ ᱵᱟᱹᱱᱩᱜ ᱥᱮ ᱜᱸᱷᱟᱨᱚᱸᱡᱽ ᱨᱮ ᱡᱚᱛᱚ ᱦᱚᱲ ᱠᱚ ᱠᱟᱹᱢᱤᱭᱟ ᱟᱨ ᱡᱚᱛᱚ ᱜᱷᱟᱨᱚᱸᱡᱽ ᱵᱟᱹᱜᱤ ᱠᱟᱛᱮ ᱫᱚ ᱡᱚᱛᱚ ᱵᱟᱭᱨᱮ ᱫᱤᱥᱚᱢ ᱱᱟᱦᱞᱟ ᱛᱩᱢᱟᱹᱞ ᱛᱚ ᱥᱮᱱᱚᱜ ᱥᱚᱢᱵᱷᱚᱵᱽ ᱵᱟᱝ ᱠᱟᱱᱟ᱾ ᱟᱨ ᱤᱱᱠᱟᱹ ᱡᱟᱦᱟᱱᱟᱜ ᱱᱚᱩᱠᱨᱤ ᱪᱟᱠᱨᱤ ᱠᱚ ᱛᱟᱦᱮᱱ ᱠᱷᱟᱱ ᱚᱱᱟ ᱢᱤᱴᱤᱡ ᱟᱞᱟᱫᱟ᱾ ᱟᱨ ᱵᱟᱠᱷᱟᱡ ᱫᱚ ᱟᱹᱰᱤ ᱟ. ᱱᱟᱴ ᱜᱮᱭᱟ ᱜᱷᱟᱨᱚᱸᱡᱽ ᱪᱟᱞᱟᱣ ᱫᱚ᱾
ᱵᱟᱝ ᱟᱫᱚ ᱡᱟᱦᱟᱸᱭ ᱪᱟᱹᱠᱨᱤ ᱡᱤᱵᱤ ᱢᱮᱱᱟᱜ ᱠᱚᱣᱟ ᱟᱛᱩ ᱴᱚᱞᱟ ᱠᱷᱚᱱ ᱠᱚ ᱵᱤᱞᱚᱢᱝᱼᱟ ᱥᱮ ᱟᱛᱩ ᱴᱚᱞᱟ ᱠᱷᱚᱱ ᱠᱚ ᱨᱟᱠᱟᱵ ᱦᱤᱡᱩᱜᱼᱟ᱾ ᱩᱱᱠᱩ ᱢᱟ ᱟᱛᱩ ᱴᱚᱞᱟ ᱨᱮ ᱛᱟᱦᱮᱸ ᱜᱮ ᱵᱟᱝᱠᱚ ᱛᱟᱦᱮᱱᱟ ᱩᱱᱠᱩ ᱢᱟ ᱥᱟᱦᱟᱨ ᱵᱟᱡᱟᱨ ᱴᱟᱣᱩᱱᱥᱤᱯ ᱨᱮ ᱥᱤᱯᱴᱚ ᱠᱟᱱᱟ ᱱᱮᱛᱟᱨ ᱢᱟ ᱩᱱᱠᱩ ᱢᱟ ᱚᱱᱮ ᱠᱟᱹᱣᱰᱤ ᱢᱩ ᱠᱮᱴᱮᱡ ᱮᱱ ᱛᱟᱠᱚᱣᱟ ᱟᱫᱚ ᱠᱚ ᱢᱮᱱᱫᱟ ᱟᱹᱛᱩ ᱫᱤᱥᱚᱢ ᱫᱚ ᱵᱟᱹᱜᱤᱭᱟᱜ ᱢᱮ᱾ ᱚᱱᱛᱮ ᱜᱮ ᱟᱯᱱᱟᱨᱤ ᱜᱤᱫᱟᱹᱨ ᱯᱤᱫᱟᱹᱨ
ᱥᱮᱪᱮᱫ ᱠᱚ ᱦᱩᱭᱩᱜᱼᱟ ᱥᱤᱠᱷᱱᱟᱹᱛ ᱠᱚ ᱧᱟᱢᱟ ᱥᱟᱦᱟᱨ ᱵᱟᱡᱟᱨ ᱨᱮ ᱵᱷᱟᱜᱮ ᱵᱷᱟᱜᱤ ᱜᱤᱫᱽᱨᱟᱹ ᱥᱚᱸᱜᱮ ᱠᱚ ᱫᱩᱲᱩᱵ ᱯᱟᱱᱛᱮᱜᱼᱟ᱾ ᱫᱤᱥ ᱦᱩᱫᱤᱥ ᱱᱟᱯᱟᱭ ᱱᱟᱯᱟᱭ ᱠᱚ ᱧᱟᱢᱟ ᱟᱨ ᱟᱵᱚᱣᱟᱜ ᱨᱚᱲ ᱟᱲᱟᱝ ᱠᱚᱫᱚ ᱠᱚ ᱦᱤᱲᱤᱧ ᱮᱫᱟ ᱮᱴᱟᱜ ᱯᱟᱹᱨᱥᱤ ᱠᱚᱛᱮ ᱠᱚ ᱨᱚᱲᱫᱟ ᱡᱟᱦᱟᱸ ᱠᱷᱟᱹᱛᱤᱨ ᱚᱲᱟᱜ ᱨᱮᱦᱚᱸ ᱦᱮᱡ ᱠᱟᱛᱮᱫ ᱟᱯᱱᱟᱨᱟᱜ ᱯᱟᱹᱨᱥᱤ ᱛᱮ ᱵᱟᱝᱠᱚ ᱨᱚᱲ ᱫᱟᱲᱮᱭᱟᱜ ᱠᱟᱱᱟ ᱱᱚᱣᱟ ᱠᱚᱦᱚᱸ ᱠᱚ ᱟᱫ ᱮᱫᱟ᱾
ᱪᱤᱠᱟ. ᱭᱟᱢ ᱱᱚᱣᱟ ᱠᱚᱫᱚ ᱟᱵᱚ ᱥᱟᱶᱛᱟ ᱨᱮᱱᱟᱜ ᱜᱮ ᱫᱳᱥ ᱠᱟᱱᱟ ᱟᱵᱚ ᱥᱟᱶᱛᱟ ᱨᱮᱢᱟ ᱥᱟᱶᱛᱟ ᱨᱮᱱᱟᱜ ᱥᱮᱪᱮᱫ ᱨᱮᱱᱟᱜ ᱠᱳᱱᱳ ᱤᱭᱟᱹ ᱜᱮ ᱵᱟᱹᱱᱩᱜᱼᱟ ᱢᱟᱱᱮ ᱥᱟᱶᱛᱟ ᱫᱤᱠ ᱫᱤᱭᱮ ᱫᱚ ᱚᱠᱚᱭ ᱦᱚᱸ ᱵᱟᱠᱚ ᱥᱮᱪᱮᱫᱮᱫ ᱵᱚᱱᱟ ᱥᱮ᱾ ᱵᱟᱦᱨᱮ ᱨᱮᱵᱚᱱ ᱚᱞᱚᱜ ᱯᱟᱲᱦᱟᱜ ᱠᱟᱱᱟ ᱵᱟᱦᱟᱨ ᱨᱮᱱᱟᱜ ᱜᱮ ᱪᱷᱟᱛᱤᱠ ᱠᱚᱣᱟᱜ ᱵᱚᱱ ᱥᱮᱬᱟᱭᱮᱫᱟ ᱚᱞᱫᱟ ᱟᱫᱚ ᱚᱱᱟᱜᱮ ᱵᱮᱥ ᱵᱚᱱ ᱢᱮᱛᱟᱜ ᱠᱟᱱᱟ ᱟᱯᱱᱟᱨᱟᱜ ᱢᱟ ᱧᱮᱞ ᱜᱮ ᱵᱟᱵᱚᱱ ᱧᱮᱞ ᱧᱟᱢᱮᱫ ᱠᱟᱱᱟ᱾ ᱡᱟᱦᱟᱸᱭ ᱵᱟᱡᱟᱨ ᱥᱟᱦᱟᱨ ᱨᱮᱵᱚᱱ ᱛᱟᱦᱮᱱ ᱠᱟᱱᱟ᱾
ᱵᱟᱝ ᱫᱚ ᱡᱟᱦᱟᱸᱭ ᱠᱚ ᱪᱟᱹᱠᱨᱤ ᱮᱸ ᱪᱟᱹᱠᱨᱤ ᱡᱤᱭᱚᱱ ᱨᱮᱠᱚ ᱵᱚᱦᱟᱞᱚᱜ ᱠᱟᱱᱟ ᱥᱮ ᱪᱟᱹᱠᱨᱤ ᱠᱚᱠᱚ ᱧᱟᱢ ᱮᱫᱟ ᱩᱱᱠᱩ ᱦᱩᱱᱟᱹᱝ ᱥᱟᱦᱟᱨ- ᱵᱟᱡᱟᱨ ᱨᱮᱠᱚ ᱛᱟᱦᱮᱸ ᱞᱮᱱ ᱨᱮᱦᱚᱸ ᱩᱱᱠᱩ ᱜᱤᱫᱽᱨᱟᱹ ᱡᱩᱫᱤ ᱱᱤᱡᱮᱨᱟᱜ ᱥᱟᱥᱠᱨᱤᱛᱤ ᱱᱤᱡᱮᱨᱟᱜ ᱠᱟᱞᱪᱟᱨ ᱱᱤᱡᱮᱨᱟᱜ ᱞᱟᱭᱼᱞᱟᱠᱪᱟᱨ ᱵᱟᱝᱠᱚ ᱵᱟᱹᱜᱤᱭᱟ ᱚᱱᱟ ᱠᱚᱦᱚᱸ ᱚᱱᱠᱟ ᱞᱮᱠᱟ ᱩᱱᱠᱩ ᱚᱱᱟ ᱠᱚᱨᱮ ᱠᱚ ᱥᱮᱪᱮᱫ ᱠᱚᱜ ᱠᱮᱭᱟ ᱥᱚᱯᱛᱟ ᱨᱮ ᱢᱤᱫ ᱫᱤᱱ ᱥᱮ ᱵᱟᱨ ᱫᱤᱱ ᱠᱚ ᱥᱮᱱ ᱠᱚᱜ ᱠᱮᱭᱟ, ᱚᱱᱠᱟ ᱚᱠᱟ ᱞᱮᱠᱟ ᱥᱟᱦᱟᱨ ᱵᱟᱡᱟᱨ ᱨᱮ ᱦᱚᱸᱛᱚ ᱠᱮᱢᱯ ᱞᱮᱠᱟ ᱥᱩᱥᱟᱹᱨᱤᱭᱟ ᱠᱚ ᱪᱮᱫᱪᱚ ᱠᱚᱣᱟ ᱥᱮ ᱪᱮ ᱮᱢᱟᱜ ᱦᱚᱪᱚ ᱠᱚᱣᱟ ᱚᱱᱟ ᱠᱚᱨᱮ ᱦᱚᱸ ᱵᱟᱝᱠᱚ ᱠᱩᱞ ᱠᱚᱣᱟ ᱚᱱᱟ ᱛᱮᱜᱮ ᱱᱤᱡᱮᱨᱟᱜ ᱥᱟᱶᱛᱮ ᱡᱚᱛᱚᱦᱚᱱ ᱮᱴᱟᱜ ᱥᱟᱶᱛᱟ ᱡᱟᱹᱥᱛᱤ ᱠᱟᱭᱛᱮ ᱩᱱᱠᱩᱮᱱ ᱜᱤᱫᱟᱹᱨ ᱯᱤᱫᱟᱹᱨ ᱡᱟᱦᱟᱸᱭ ᱠᱚ ᱦᱟᱨᱟ ᱵᱩᱨᱩᱜ ᱠᱟᱱᱟ ᱩᱱᱠᱩ ᱠᱚ ᱟᱯᱱᱟᱨ ᱫᱟ ᱟᱨ ᱚᱱᱟ ᱠᱚ ᱦᱩᱫᱤᱥ ᱞᱮᱠᱷᱟᱱ ᱱᱤᱡᱮᱨᱟᱜ ᱞᱟᱭᱼᱞᱟᱠᱪᱟᱨ ᱱᱤᱡᱮᱨᱟᱜ ᱨᱚᱲ ᱟᱲᱟᱝ ᱫᱚ ᱵᱟᱝ ᱠᱚ ᱦᱤᱲᱤᱧ ᱠᱮᱭᱟ ᱱᱚᱣᱟ ᱛᱮᱦᱚᱸ ᱵᱮᱥ
ᱦᱮᱸ ᱦᱮᱸ
ᱯᱟᱲᱟᱜ ᱠᱟᱱᱟ ᱥᱮ ᱵᱟᱹᱲᱤᱡ ᱮᱥᱮᱨ ᱯᱟᱲᱟᱜ ᱠᱟᱱᱟ ᱚᱱᱟ ᱛᱮᱦᱚᱸ ᱱᱚᱣᱟ ᱠᱚ ᱱᱚᱝᱠᱟ ᱞᱮᱠᱟ ᱦᱩᱭᱩᱜ ᱠᱟᱱᱟ ᱟᱨ ᱪᱮᱫ
ᱟᱫᱚ ᱚᱱᱮ ᱚᱱᱟᱜᱮ ᱪᱮᱫ ᱞᱮᱠᱟ ᱟᱹᱛᱩ ᱟᱹᱛᱩ ᱴᱚᱞᱟ ᱠᱚᱨᱮ ᱫᱚ ᱚᱱᱟ ᱠᱚᱨᱮ ᱪᱟᱹᱠᱨᱤ ᱡᱤᱵᱤ ᱠᱚ ᱢᱮᱱᱟᱜ ᱠᱚᱣᱟ ᱥᱮ ᱵᱟᱝᱼᱟ?
ᱵᱟᱹᱱᱩᱜ ᱠᱚᱣᱟ ᱱᱟᱣᱟ ᱱᱟᱣᱟ ᱠᱚᱫᱚ ᱵᱟᱹᱱᱩᱜ ᱠᱚᱣᱟ ᱟᱨ ᱱᱚᱜᱼᱚᱭ ᱡᱟᱦᱟᱸ ᱵᱚᱞ ᱮᱱᱮᱡ ᱠᱚᱛᱮ ᱯᱟᱛᱟ ᱮᱱᱮᱡ ᱠᱚᱛᱮ ᱡᱟᱦᱟᱸ ᱫᱚ ᱯᱚᱥᱪᱤᱢ ᱵᱟᱝᱞᱟ ᱥᱚᱨᱠᱟᱨ ᱡᱟᱦᱟᱸ ᱫᱚ ᱥᱤᱵᱤᱠ ᱵᱷᱚᱞᱮᱱᱴᱤᱭᱟᱨ ᱪᱟᱹᱠᱨᱤᱭ ᱮᱢ ᱠᱟᱫ ᱠᱚᱣᱟ ᱟᱨ ᱞᱟᱹᱴᱩ ᱪᱟᱹᱠᱨᱤ ᱵᱟᱠ ᱦᱚᱲ ᱫᱚ ᱥᱮᱫᱟᱭ ᱡᱟᱦᱟᱸᱭ ᱠᱚ ᱧᱟᱢ ᱵᱟᱲᱟ ᱞᱮᱫᱮ ᱠᱚᱜᱮ ᱱᱟᱣᱟ ᱛᱮᱫᱚ ᱚᱱᱠᱟ ᱫᱚ ᱵᱟᱹᱱᱩᱜ ᱟᱠᱟᱫ ᱠᱚᱣᱟ᱾
ᱦᱮᱸ ᱚᱱᱟ ᱫᱚ ᱚᱱᱟ ᱡᱚᱝᱜᱚᱞ ᱢᱚᱦᱚᱞ ᱨᱮᱫᱚ ᱯᱨᱟᱭ ᱜᱮ ᱩᱱᱠᱩ ᱪᱷᱚᱵᱤ ᱠᱚᱫᱚ ᱠᱚ ᱵᱚᱦᱞᱟ ᱟᱠᱟᱱ ᱜᱮᱭᱟ᱾ ᱩᱱ ᱱᱤᱛ ᱨᱮᱦᱚᱸ ᱢᱮᱱᱟᱜ ᱠᱚᱜᱮᱭᱟ᱾ ᱠᱟᱹᱢᱤ ᱠᱟᱱ ᱜᱮᱭᱟᱠᱚ ᱛᱚ ᱚᱱᱟ ᱯᱚᱨᱮ ᱱᱤᱛ ᱢᱟ ᱨᱤᱠᱨᱩᱴᱢᱮᱱᱴ ᱜᱮ ᱟᱹᱣᱨᱤ ᱦᱩᱭᱩᱜᱼᱟᱪᱷᱟᱱ
ᱵᱟ ᱵᱟ
ᱥᱚᱨᱠᱟᱨ ᱠᱚ ᱛᱤᱱᱟᱹᱜ ᱥᱟᱺᱜᱤᱧ ᱪᱤᱠᱟᱹᱜ ᱠᱟᱱᱟ ᱥᱚᱨᱠᱟᱨ ᱱᱚᱣᱟ ᱥᱚᱨᱠᱟᱨᱮ ᱦᱮᱡ ᱟᱠᱟᱱᱟ᱾ ᱥᱚᱨᱠᱟᱨ ᱱᱚᱣᱟ ᱫᱚ ᱩᱱᱤᱭᱟᱜ ᱠᱟᱹᱢᱤ ᱩᱫᱩᱜ ᱨᱮᱱᱟᱜ ᱠᱟᱛᱷᱟ ᱠᱟᱱᱟ ᱛᱟᱨ ᱯᱚᱨ ᱛᱤᱱᱟᱹᱜ ᱥᱟᱹᱜᱤᱧ ᱦᱩᱭᱩᱜ ᱠᱟᱱᱟ ᱚᱱᱠᱟ ᱞᱮᱠᱟ ᱢᱟ ᱢᱟᱲᱟᱝ ᱥᱚᱨᱠᱟᱨ ᱵᱟᱦᱟ ᱫᱩᱨᱱᱟᱢ ᱚᱠᱟ ᱞᱮᱠᱟ ᱟᱹᱫᱤᱵᱟᱹᱥᱤ ᱯᱮᱭᱟ ᱩᱛᱷᱱᱟᱹᱣ ᱨᱮᱱᱟᱜ ᱠᱟᱹᱣᱰᱤ ᱠᱚᱦᱚᱸ ᱟᱭᱢᱟᱭ ᱡᱚᱢ ᱠᱮᱫᱟ᱾ ᱚᱱᱠᱟ ᱞᱮᱠᱟ ᱩᱛᱱᱟᱹ ᱜᱮ ᱵᱟᱝ ᱧᱮᱞ ᱧᱟᱢ ᱞᱮᱱᱟ ᱟᱹᱛᱩᱳ ᱴᱚᱴᱷᱟ ᱠᱷᱚᱱ ᱮᱛᱚᱦᱚᱵ ᱠᱟᱛᱮᱫ ᱱᱚᱣᱟ ᱟᱹᱫᱤᱵᱟᱹᱥᱤ ᱥᱮ ᱥᱟᱱᱛᱟᱲ ᱠᱚᱣᱟᱜ ᱡᱟᱦᱮᱨ ᱛᱷᱟᱱ ᱠᱚᱨᱮ ᱦᱚᱸ ᱡᱟᱦᱟᱸ ᱞᱮᱠᱟ ᱩᱛᱷᱱᱟᱹᱶ ᱞᱟᱹᱠᱛᱤᱜ ᱛᱟᱦᱮᱸ ᱠᱟᱱᱟ ᱚᱱᱠᱟ ᱞᱮᱠᱟ ᱱᱟᱥᱮ ᱦᱚᱸ ᱵᱟᱝ ᱩᱛᱷᱱᱟᱹᱶ ᱟᱠᱟᱱᱟ᱾ ᱥᱟᱱᱟᱢᱟᱜ ᱨᱮᱜᱮ ᱠᱷᱟᱱᱛᱤ ᱢᱮᱱᱟᱜᱼᱟ᱾
ᱢᱟ ᱞᱟᱹᱭ ᱯᱩᱨᱟᱹᱣ ᱵᱮᱱ
ᱦᱮᱸ ᱟᱭᱢᱟ ᱠᱷᱟᱱᱛᱤ ᱧᱮᱞ ᱧᱟᱢᱚᱜ ᱠᱟᱱᱟ ᱛᱟᱨᱯᱚᱨ ᱛᱟᱭᱚᱢ ᱫᱟᱨᱟᱢ ᱱᱚᱜᱼᱚᱭ ᱛᱚ ᱢᱤᱫ ᱵᱟᱨ ᱪᱟᱸᱫᱳ ᱞᱮᱠᱟ ᱦᱩᱭᱩᱜ ᱠᱟᱱᱟ ᱦᱟᱸᱜ᱾ ᱱᱩᱭ ᱥᱚᱨᱠᱟᱨ ᱚᱠᱟᱮ ᱞᱮᱠᱟᱭ ᱠᱟᱹᱢᱤ ᱠᱟᱱᱟ ᱢᱮᱱᱫᱟᱠᱚ ᱢᱚᱡᱽ ᱜᱮ ᱠᱟᱹᱢᱤ ᱠᱟᱱᱟ ᱢᱚᱡᱽ ᱜᱮ ᱠᱟᱹᱢᱤ ᱠᱟᱱᱟ ᱛᱟᱣᱯᱚᱨᱮ ᱦᱟᱸᱜ ᱛᱤᱱᱟᱹᱜ ᱪᱤᱠᱟᱹᱭᱮᱫᱟ ᱟᱹᱫᱤᱵᱟᱹᱥᱤ ᱠᱚ ᱞᱟᱹᱜᱤᱫ ᱦᱚᱸ ᱠᱷᱩᱫᱤᱨᱟᱢ ᱴᱩᱰᱩ ᱢᱮᱱᱟᱭᱟ ᱩᱱᱱᱚᱭᱚᱱ ᱢᱚᱱᱛᱨᱤ ᱵᱟᱝᱢᱟ ᱡᱚᱝᱜᱚᱞ ᱢᱚᱦᱚᱞ ᱦᱚᱲ ᱞᱟᱹᱜᱤᱫ ᱵᱟᱹᱥᱭᱟᱹᱢ ᱢᱮᱸᱫ ᱞᱩᱛᱩᱨ ᱟᱜ ᱠᱟᱱᱟ᱾ ᱟᱫᱚ ᱟᱯᱮ ᱚᱱᱛᱮ ᱥᱩᱨ ᱥᱮᱱ ᱨᱤᱱ ᱠᱟᱱ ᱜᱮᱭᱟ ᱵᱟᱝ ᱢᱟ? ᱟᱫᱚ ᱪᱮᱫ ᱞᱮᱠᱟ ᱦᱟᱸᱜ ᱛᱤᱱᱟᱹᱜᱴᱟ ᱵᱷᱟᱞᱟᱭ ᱠᱟᱹᱢᱤᱭᱮᱫᱟ
ᱟᱫᱚ ᱚᱱᱟ ᱫᱚ ᱥᱮᱫᱟᱭ ᱠᱷᱚᱱ ᱜᱮ ᱧᱮᱞ ᱦᱩᱭ ᱠᱟᱱᱟ, ᱡᱟᱦᱟᱸᱭ ᱥᱚᱨᱠᱟᱨ ᱜᱮ ᱦᱤᱡᱩᱜ ᱡᱟᱦᱟᱸᱭ ᱢᱚᱱᱛᱨᱤ ᱜᱮ ᱦᱤᱡᱩᱜ ᱟᱹᱫᱤᱵᱟᱹᱥᱤ ᱠᱚ ᱚᱵᱚᱥᱛᱟ ᱫᱚ ᱱᱚᱝᱠᱟ ᱜᱮ ᱢᱮᱱᱟᱜᱼᱟ ᱟᱨ ᱱᱚᱝᱠᱟ ᱜᱮ ᱡᱟᱹᱱᱤᱡ ᱪᱟᱞᱟᱣ ᱪᱟᱞᱟᱜᱼᱟ᱾ ᱱᱤᱡᱮ ᱛᱮᱦᱚᱸ ᱵᱟᱵᱚᱱ ᱫᱟᱲᱮᱭᱟᱜ ᱠᱟᱱᱟ ᱟᱨ
ᱦᱮᱸ
ᱮᱴᱟᱜ ᱠᱚᱦᱚᱸ ᱚᱱᱠᱟ ᱵᱟᱠᱚ ᱵᱮᱸᱜᱮᱫ ᱟᱵᱚᱱ ᱠᱟᱱᱟ᱾
ᱦᱩᱸ᱾ ᱫᱟᱢ ᱫᱚ ᱟᱯᱱᱟᱨ ᱛᱮ ᱚᱱᱠᱟ ᱡᱩᱢᱤᱫ ᱫᱟᱲᱮ ᱵᱟᱝᱠᱷᱟᱱ ᱫᱚ᱾ ᱥᱚᱨᱠᱟᱨ ᱨᱤᱱ ᱯᱚᱨᱛᱤᱱᱤᱫᱷᱤ ᱫᱚ ᱵᱟᱢ ᱛᱤᱸᱜᱩ ᱫᱟᱲᱮᱭᱟᱜᱼᱟ ᱛᱮ ᱥᱮ ᱵᱟᱝ ᱠᱚ ᱛᱤᱸᱜᱩ ᱢᱮᱭᱟ ᱫᱩᱱᱣᱟ. ᱨᱟ-ᱜ? ᱡᱟᱦᱟᱸᱭ ᱠᱚᱫᱚ ᱡᱟᱦᱟᱸ ᱥᱩᱥᱟ. ᱨ ᱠᱟᱹᱢᱤ ᱨᱮ ᱢᱮᱱᱟᱜ ᱠᱚᱣᱟ ᱞᱟᱹᱴᱩ ᱞᱟᱹᱴᱩ ᱡᱟᱦᱟᱸᱨᱮ ᱦᱚᱲ ᱥᱟᱸᱝᱠᱷᱟ ᱠᱚ ᱢᱮᱱᱟᱜ ᱠᱚᱣᱟ ᱩᱱᱠᱩ ᱠᱚᱫᱚ ᱚᱱᱠᱟ ᱞᱮᱠᱟ ᱱᱩᱢᱤᱱᱮᱥᱟ. ᱱ ᱠᱚ ᱯᱷᱟᱭᱤᱞᱮᱫ ᱜᱮᱭᱟ ᱡᱟᱦᱟᱸ ᱨᱮᱫᱚ ᱛᱚ ᱚᱱᱠᱟ ᱞᱮᱠᱟ ᱯᱚᱨᱛᱤᱱᱤᱫᱷᱤ ᱠᱚ ᱛᱮᱭᱟᱨᱮᱫ ᱠᱚᱣᱟ ᱢᱮᱱᱠᱷᱟᱱ ᱟᱫᱚ ᱚᱱᱟ ᱠᱚᱨᱮ ᱫᱚ ᱵᱟᱝ ᱫᱟᱲᱮ ᱠᱟᱱᱟ ᱚᱱᱟᱛᱮ ᱟᱵᱚᱣᱟᱜ ᱡᱟᱦᱟᱸ ᱦᱩᱸᱰᱟᱹ ᱡᱩᱲᱩ ᱠᱚ ᱢᱮᱱᱟᱜᱼᱟ ᱚᱱᱟ ᱠᱚᱦᱚᱸ ᱥᱚᱨᱠᱟᱨ ᱴᱷᱮᱱ ᱠᱷᱚᱱ ᱠᱚᱭ ᱦᱚᱛᱚ ᱵᱟᱵᱚᱱ ᱟᱹᱜᱩ ᱫᱟᱲᱮᱭᱟᱜ ᱠᱟᱱᱟ᱾
ᱵᱟ ᱵᱟ᱾
ᱚᱱᱟᱛᱮ ᱚᱱᱟ ᱮᱴᱠᱮᱴᱚᱬᱮ ᱥᱤᱨᱡᱟᱹᱜ ᱠᱟᱱᱟ ᱚᱱᱟᱛᱮ ᱟᱯᱱᱟᱨᱟᱜ ᱠᱟᱛᱷᱟ ᱟᱯᱱᱟᱨ ᱥᱚᱢᱟᱡᱽ ᱨᱮᱱᱟᱜ᱾ ᱟᱱᱟᱨᱤ ᱥᱚᱢᱟᱡᱽ ᱨᱮᱱᱟᱜ ᱵᱮᱵᱚᱥᱛᱷᱟ ᱡᱟᱦᱟᱸᱭᱮ ᱵᱩᱡᱷᱟᱹᱣᱟ ᱚᱱᱠᱟ ᱞᱮᱠᱟᱱᱤᱡ ᱯᱚᱨᱛᱤᱱᱤᱫᱷᱤ ᱛᱮᱭᱟᱨ ᱞᱮᱠᱷᱟᱱ ᱩᱱᱤ ᱫᱚ ᱟᱯᱱᱟᱨᱟᱜ ᱡᱟᱦᱟᱸ ᱦᱩᱸᱰᱟᱹ ᱡᱩᱲᱩ ᱚᱱᱟ ᱚᱱᱟ ᱠᱚ᱾ ᱟᱹᱜᱩ ᱨᱮᱱᱟᱜ ᱦᱚᱸ ᱪᱤᱱᱛᱟᱹ ᱵᱷᱟᱵᱱᱟ ᱚᱱᱟ ᱠᱚ ᱥᱟᱛᱟᱢ ᱪᱮᱛᱟᱱ ᱨᱮ ᱦᱚᱸ ᱨᱚᱯᱚᱲ- ᱟ᱾ ᱢᱮᱱᱠᱷᱟᱱ ᱱᱤᱛᱢᱟ ᱥᱟᱱᱟᱢᱜᱮ ᱥᱚᱨᱠᱟᱨᱤ ᱯᱚᱨᱛᱤᱱᱤᱫᱷᱤ ᱠᱚ ᱛᱮᱭᱟᱨᱚᱜ ᱠᱟᱱᱟ᱾ ᱚᱱᱟ ᱛᱮᱦᱚᱸ ᱟᱵᱚᱣᱟᱜ ᱡᱟᱦᱟᱸ ᱯᱟᱣᱱᱟ ᱥᱮ ᱥᱟᱠᱷ ᱠᱚ ᱡᱟᱦᱟᱸ ᱠᱚ ᱧᱟᱢ ᱨᱮᱱᱟᱜ ᱠᱟᱛᱷᱟ ᱚᱱᱟ ᱠᱚ᱾ ᱡᱟᱹᱱᱤᱡ ᱵᱟᱝᱵᱚᱱ ᱧᱟᱢ ᱮᱫᱟ᱾ ᱚᱱᱟ ᱠᱚᱵᱚᱱ ᱧᱟᱢ ᱞᱮᱠᱷᱟᱱ ᱦᱩᱱᱟᱹᱝ ᱥᱮᱫᱟᱭ ᱡᱟᱦᱟᱸ ᱞᱮᱠᱟ ᱵᱚᱱ ᱛᱟᱦᱮᱸ ᱠᱟᱱᱟ ᱱᱤᱛ ᱡᱟᱦᱟᱸ ᱞᱮᱠᱟ ᱵᱚᱱ ᱵᱚᱱᱚᱫᱚᱞᱚᱜ ᱠᱟᱱᱟ᱾ ᱟᱨᱦᱚᱸ ᱟᱭᱢᱟ ᱵᱚᱱ ᱵᱚᱱᱚᱫᱚᱞ ᱠᱚ ᱠᱮᱭᱟᱛᱚ ᱚᱱᱠᱟ ᱟᱵᱚᱣᱟᱜ ᱦᱳᱥᱴᱮᱞ ᱠᱚᱦᱚᱸ ᱡᱮᱢᱚᱱ ᱪᱟᱹᱞᱩ ᱵᱟᱹᱱᱩᱜᱼᱟ᱾ ᱚᱠᱟ ᱨᱮᱸᱜᱮᱡ ᱚᱨᱮᱡ ᱚᱲᱟᱜ ᱨᱤᱱ ᱜᱤᱫᱽᱨᱟᱹ ᱠᱚ ᱚᱱᱟ ᱥᱮᱪᱮᱫ ᱠᱷᱚᱱ ᱠᱚ ᱪᱷᱩᱰᱟ. ᱨᱚᱜ ᱠᱟᱱᱟ ᱚᱱᱠᱟ ᱯᱷᱤᱥᱤᱞᱤᱴᱤ ᱵᱟᱝᱠᱚ ᱧᱟᱢ ᱮᱫᱟ᱾ ᱚᱱᱟ ᱠᱚ ᱪᱟᱹᱞᱩ ᱛᱟᱦᱮᱸ ᱞᱮᱱ ᱡᱟᱦᱟᱸ ᱞᱮᱠᱟᱜᱮ ᱮᱠᱷᱚᱱ ᱱᱟᱞᱦᱟ ᱛᱩᱢᱟᱹᱞ ᱠᱟᱛᱮ ᱜᱷᱟᱨᱚᱸᱡᱽ ᱡᱟᱦᱟᱸᱭ ᱠᱚ ᱵᱟᱝᱠᱚ ᱪᱟᱞᱟᱣ ᱫᱟᱲᱮᱭᱟᱜ ᱠᱟᱱᱟ ᱩᱱᱠᱩ ᱠᱚᱫᱚ ᱚᱸᱰᱮ ᱛᱟᱦᱮᱸ ᱠᱟᱛᱮ ᱨᱮᱦᱚᱸ ᱩᱱᱠᱩ ᱜᱤᱫᱽᱨᱟᱹ ᱠᱚᱠᱚ ᱥᱮᱪᱮᱫ ᱠᱚᱜ ᱠᱮᱭᱟ᱾ ᱦᱩᱸ᱾
ᱚᱱᱠᱟ ᱵᱮᱯᱟᱨ ᱟᱫᱚ ᱪᱮᱫ? ᱢᱮᱱᱟᱜᱼᱟ ᱟᱨ ᱟᱵᱚ ᱟᱹᱫᱤᱵᱟᱹᱥᱤ ᱠᱚᱣᱟᱜ ᱦᱚᱸᱛᱚ ᱟᱵᱚᱣᱟᱜ ᱜᱮ ᱢᱤᱞ ᱵᱟᱹᱱᱩᱜᱼᱟ ᱥᱚᱢᱟᱡᱽ ᱦᱚᱸ ᱵᱟᱵᱚᱱ ᱥᱩᱫᱷᱟᱹᱨ ᱮᱫᱟ ᱮᱠᱫᱚᱢ ᱥᱮᱭ ᱦᱸ᱾ ᱦᱟᱺᱰᱤ ᱯᱟᱹᱣᱨᱟᱹ ᱢᱤᱫ ᱯᱟᱦᱴᱟ ᱫᱚ ᱢᱮᱱᱟᱜ ᱦᱟᱺᱰᱤ ᱯᱟᱹᱣᱨᱟᱹ ᱪᱷᱟᱲᱟ ᱮᱠᱫᱚᱢ ᱵᱟᱯᱞᱟ ᱵᱷᱟᱸᱰᱟᱱ ᱵᱤᱦᱟᱹᱨᱮ ᱥᱩᱨ ᱵᱟᱠᱚ ᱥᱩᱨᱩᱜᱼᱟ᱾ ᱵᱟᱢ ᱠᱷᱟᱣᱟᱭᱮᱫ ᱞᱮᱭᱟ ᱦᱟᱺᱰᱤ ᱵᱟᱹᱱᱩᱜᱼᱟ ᱟᱨ ᱢᱤᱫ ᱯᱤᱴᱟᱹ ᱡᱟᱦᱟᱸᱭ ᱵᱟᱡᱟᱨ ᱠᱚᱨᱮ ᱩᱱᱠᱩ ᱢᱟ ᱦᱟᱺᱰᱤ ᱯᱟᱹᱣᱨᱟᱹ ᱵᱚᱱ ᱟᱹᱲᱤᱥᱟᱜ ᱠᱟᱱ ᱟᱫᱚ ᱯᱷᱟᱰᱟ ᱫᱚᱵᱚᱱ ᱢᱮᱱᱫᱟ ᱦᱟᱺᱰᱤ ᱯᱟᱹᱣᱨᱟᱹ ᱫᱚ ᱥᱚᱢᱟᱡᱽ ᱠᱷᱚᱱ ᱵᱚᱱ ᱥᱟᱦᱟᱭᱟ᱾ ᱚᱠᱚᱭ ᱫᱚᱵᱤᱱ ᱢᱮᱱᱫᱟ ᱵᱟ ᱱᱚᱣᱟ ᱪᱷᱟᱲᱟ ᱟᱵᱚᱣᱟᱜ ᱪᱮᱫ ᱜᱮ ᱵᱟᱝ ᱪᱟᱞᱟᱜ ᱠᱟᱱᱟ ᱥᱮᱫᱟᱭ ᱠᱷᱚᱱ ᱢᱮᱱᱟᱜᱼᱟ᱾
ᱦᱩᱸ᱾
ᱟᱫᱚ ᱟᱵᱚᱣᱟᱜ ᱥᱚᱢᱟᱡᱽ ᱨᱮᱱᱟᱜ ᱟᱵᱚᱨᱤᱱ ᱦᱚᱲ ᱠᱚᱣᱟᱜ ᱜᱮ ᱴᱷᱤᱠ ᱵᱟᱹᱱᱩᱜᱼᱟ ᱟᱫᱚ ᱪᱤᱠᱟᱹᱛᱮ ᱥᱚᱢᱟᱡᱽ ᱠᱚᱦᱚᱸ ᱟᱵᱚᱣᱟᱜ ᱵᱚᱱ ᱱᱤᱛᱚᱜ ᱨᱤᱱ ᱡᱟᱦᱟᱸᱭ ᱢᱟᱹᱭ ᱵᱟᱹᱵᱩ ᱦᱮᱱᱟᱜ ᱠᱚᱣᱟ ᱱᱩᱠᱩ ᱪᱮᱫ ᱠᱚ ᱥᱮᱬᱟᱭᱟ ᱪᱮᱫ ᱵᱚᱱ ᱥᱮᱪᱮᱫ ᱟᱠᱚᱣᱟ ᱢᱟᱱᱮ ᱮᱴᱟᱜᱮ ᱱᱩᱠᱩ ᱜᱮ ᱵᱟᱠᱚ ᱴᱷᱤᱠ ᱫᱟᱲᱮᱭᱟᱜ ᱠᱟᱱᱟ᱾
ᱚᱱᱟᱜᱮ ᱠᱟᱛᱷᱟ ᱢᱟ᱾ ᱟᱫᱚ ᱢᱟ ᱢᱩᱦᱤᱢ ᱨᱮᱵᱚᱱ ᱯᱟᱲᱟᱣ ᱚᱱᱟ ᱞᱟᱦᱟ ᱥᱮᱱ ᱠᱷᱚᱱ ᱦᱚᱸ
ᱢᱟᱱᱮ ᱟᱵᱚᱨᱤᱱ ᱥᱟᱶᱛᱟ ᱥᱩᱥᱟᱹᱨᱤᱭᱟᱹ ᱠᱷᱚᱱ ᱮᱢᱚᱱ ᱮᱢᱚᱱ ᱢᱮᱱᱟᱜ ᱟᱠᱟᱫ ᱠᱚᱣᱟ ᱚᱠᱚᱭ ᱡᱟᱦᱟᱸᱭ ᱫᱷᱟᱨ ᱡᱟᱦᱟᱸᱭ ᱪᱷᱟᱯᱚᱱ ᱨᱤᱱ ᱠᱟᱱᱟᱭ ᱩᱱᱤ ᱫᱷᱟᱨᱮᱢ ᱠᱟᱛᱷᱟ ᱞᱮᱠᱟ ᱮᱠᱫᱚᱢ᱾ ᱩᱱᱤ ᱟᱭᱟᱜ ᱥᱮᱱ ᱩᱱᱤ ᱥᱟᱞᱟᱜ ᱡᱚᱠᱷᱚᱡ ᱨᱚᱯᱚᱲᱟᱢ ᱩᱱ ᱫᱚᱢ ᱢᱮᱱᱟ ᱱᱚᱣᱟᱜᱮ ᱡᱟᱹᱱᱤᱡ᱾ ᱱᱩᱭ ᱥᱟᱞᱟᱜ ᱜᱮᱥᱮᱢ ᱨᱚᱯᱚᱲᱟ ᱱᱚᱣᱟᱜᱮ ᱵᱷᱟᱹᱜᱞᱤᱭᱟ ᱢᱟᱱᱮ ᱤᱧ ᱫᱚ ᱱᱟᱦᱟᱜ ᱤᱭᱟᱹ ᱨᱮᱱ ᱦᱚᱲ ᱠᱚᱱᱯᱷᱤᱭᱩᱡᱽ ᱨᱮ ᱢᱮᱱᱟᱜ ᱠᱚᱣᱟ᱾ ᱚᱠᱟ ᱡᱮ ᱱᱟᱯᱟᱭᱟ ᱚᱠᱟ ᱠᱟᱹᱢᱤ ᱞᱮᱠᱷᱟᱡ ᱵᱷᱟᱹᱞᱤᱣᱟ ᱚᱠᱟ ᱰᱟᱦᱟᱨ ᱛᱮ ᱛᱟᱲᱟᱢ ᱞᱮᱠᱷᱟᱡ ᱫᱷᱟᱹᱨᱤᱡ ᱠᱳᱱᱳ ᱢᱟᱱᱮ ᱤᱭᱟᱹᱜᱮ ᱵᱟᱹᱱᱩᱜᱼᱟ᱾ ᱥᱚᱴᱷᱤᱠ ᱜᱮ ᱵᱟᱢ ᱠᱟᱹᱢᱤ ᱫᱟᱲᱮᱭᱟᱜᱼᱟ᱾
ᱦᱸ-ᱚ ᱚᱱᱟ ᱛᱮ ᱠᱚᱱᱯᱷᱤᱭᱩᱡᱽ ᱨᱮ ᱢᱮᱱᱟᱜ ᱵᱚᱱᱟ ᱚᱠᱟ ᱚᱠᱟ ᱥᱮᱱ ᱵᱚᱱ ᱟᱯᱱᱟᱨᱟ ᱚᱠᱟ ᱥᱮᱱ ᱵᱟᱝᱵᱚᱱ ᱟᱯᱱᱟᱨᱟ᱾ ᱴᱷᱤᱠ ᱜᱮᱭᱟ ᱜᱚᱝᱠᱮ ᱢᱩᱪᱟᱹᱫ
ᱡᱚᱦᱟᱨ ᱜᱮ